ᱦᱳᱭ ᱦᱮᱸ ᱜᱚᱢᱠᱮ ᱟᱸᱡᱚᱢᱚᱜ ᱠᱟᱱᱟ?
ᱦᱮᱸ ᱜᱚᱢᱠᱮ ᱨᱚᱲ ᱫᱩᱧ ᱟᱸᱡᱚᱢᱮᱫ ᱛᱟᱵᱤᱱᱟ ᱟᱵᱤᱱ ᱵᱤᱱ ᱟᱸᱡᱚᱢ ᱧᱟᱢ ᱮᱫᱟ?
ᱦᱮᱸ ᱦᱮᱸ ᱟᱵᱤᱱᱟᱜ ᱠᱟᱛᱷᱟ ᱦᱚᱸ ᱟᱹᱰᱤ ᱢᱚᱸᱡᱽ ᱜᱮ ᱟᱸᱡᱚᱢᱚᱜ ᱠᱟᱱᱟ‌᱾
ᱟᱪᱪᱷᱟ᱾
ᱪᱮᱫ ᱠᱚᱵᱤᱱ ᱪᱤᱠᱟᱹᱭ ᱮᱫᱟ?
ᱜᱚᱢᱠᱮ ᱱᱚᱜ-ᱚᱭ ᱱᱤᱛᱳᱜ ᱫᱩᱧ ᱜᱤᱛᱤᱡᱽ ᱟᱠᱟᱱᱟ ᱾ ᱟᱹᱰᱤ ᱞᱟᱸᱜᱟ ᱜᱮ ᱵᱩᱡᱟᱹᱜ ᱠᱟᱱᱟ ᱦᱟᱸᱜ ᱠᱟᱱ ᱟᱫᱚ ᱚᱱᱟ ᱠᱷᱟᱹᱛᱤᱨ ᱜᱤᱛᱤᱡᱽ ᱵᱟᱲᱟ ᱜᱮ ᱦᱩᱭ ᱠᱟᱱᱟ ᱾ ᱟᱹᱵᱤᱱ ᱜᱮ ᱜᱚᱢᱠᱮ ᱱᱤᱛᱚᱜ ᱫᱚ? ᱪᱮᱫ ᱠᱚᱵᱤᱱ ᱪᱤᱠᱟᱹᱭ ᱮᱫᱟ?
ᱟᱹᱞᱤᱧ ᱢᱟ ᱦᱚᱸᱜᱼᱚᱭ ᱱᱟᱞᱮ ᱥᱮᱫ ᱢᱟᱭ ᱱᱤᱛ ᱢᱟᱭ ᱥᱤᱛᱩᱝ ᱟᱠᱟᱫ ᱚᱱᱟ ᱞᱮᱠᱟᱨᱮ ᱦᱚᱸᱜᱼᱚᱭ ᱦᱮᱸ ᱫᱟᱲᱮ ᱵᱩᱴᱟᱹ ᱨᱮᱜᱮ, ᱵᱟᱲᱮ ᱫᱟᱨᱮ ᱞᱟᱛᱟᱨ ᱨᱮ ᱞᱤᱧ ᱫᱩᱲᱩᱵ ᱟᱠᱟᱱᱟ ᱾
ᱟᱪᱪᱷᱟ᱾
ᱟᱹᱰᱤ ᱱᱟᱯᱟᱭ ᱦᱤᱥᱤᱫ ᱦᱚᱭ᱾
ᱦᱮᱸ ᱵᱟᱲᱮ ᱵᱩᱴᱟᱹ ᱨᱮᱵᱤᱱ ᱞᱟᱹᱭ ᱠᱮᱫ ᱠᱷᱟᱱᱮ ᱫᱤᱥᱟᱹ ᱦᱮᱡ ᱟᱹᱫᱤᱧᱟ, ᱱᱚᱣᱟ ᱵᱟᱲᱮ ᱵᱩᱛᱟᱹ ᱨᱮᱱᱟᱜ ᱠᱟᱛᱷᱟ ᱜᱮ, ᱟᱞᱮ ᱦᱚᱸ ᱱᱚᱝᱠᱟ ᱢᱤᱫ ᱡᱚᱦᱚᱜ ᱯᱟᱹᱴᱷᱩᱣᱟᱹ ᱠᱚᱞᱮ ᱛᱟᱦᱮᱸ ᱠᱟᱱᱟ ᱩᱱ ᱚᱠᱛᱚ ᱡᱚᱠᱷᱚᱱᱤᱧ ᱚᱞᱚᱜ ᱠᱟᱱ ᱛᱟᱦᱮᱸᱜ, ᱩᱱᱠᱚ ᱜᱮ ᱜᱟᱛᱮ ᱠᱚ ᱥᱟᱶᱛᱮ ᱱᱚᱝᱠᱟ ᱵᱟᱨᱮ ᱵᱩᱴᱟᱹ ᱨᱮ ᱫᱩᱲᱩᱵᱽ ᱦᱩᱭᱩᱜ ᱠᱟᱱ ᱛᱟᱦᱮᱸᱫ ᱾ ᱟᱨ ᱫᱚᱢᱮ ᱨᱟᱹᱥᱠᱟᱹᱭ ᱛᱟᱦᱮᱸᱫ, ᱚᱱᱟ ᱫᱟᱨᱮ ᱨᱮ ᱫᱮᱡᱚᱜᱼᱟ, ᱫᱚᱱ ᱵᱟᱨᱟᱭᱟᱞᱮ ᱾ ᱟᱹᱰᱤ ᱵᱷᱟᱜᱮ ᱢᱤᱫᱴᱟᱝ ᱡᱚᱱ ᱛᱟᱦᱮᱸ ᱠᱟᱱᱟ ᱾
ᱦᱮᱸ ᱦᱮᱸ ᱴᱷᱤᱠ, ᱦᱮᱸ ᱩᱱ ᱚᱠᱛᱚ ᱨᱮᱱᱟᱜ ᱚᱱᱠᱟᱱ ᱠᱟᱛᱷᱟ ᱠᱚᱫᱚ ᱥᱟᱹᱨᱤᱜᱮ ᱩᱭᱦᱟᱹᱨᱟᱱᱟᱜ ᱠᱟᱛᱷᱟ ᱜᱮ ᱠᱟᱱᱟ ᱾
ᱟᱞᱮ ᱦᱚᱸ ᱚᱱᱠᱟ ᱜᱮ, ᱦᱮᱸ ᱫᱮᱡ ᱠᱚᱫᱚ ᱦᱩᱭᱩᱜ ᱜᱮᱭᱟ ᱾
ᱟᱹᱵᱤᱱ ᱵᱤᱱ ᱱᱚᱝᱠᱟ ᱵᱤᱱ ᱠᱟᱹᱢᱤ ᱵᱟᱲᱟ ᱞᱮᱫᱟ ᱥᱮ ᱵᱟᱝ?
ᱦᱮᱸ ᱱᱤᱛ ᱦᱚᱸ ᱫᱮᱡ ᱵᱟᱲᱟ ᱫᱚ ᱦᱩᱭᱩᱜ ᱜᱮᱭᱟ ᱾ ᱢᱮᱨᱚᱢ ᱠᱚ ᱛᱚᱞ ᱦᱩᱭ ᱠᱟᱱᱟ ᱾ ᱦᱮᱸ ᱱᱤᱛ ᱥᱤᱛᱩᱝ ᱠᱮᱫ ᱦᱮᱸ ᱟᱹᱛᱤᱧ ᱢᱮᱨᱚᱢ ᱟᱹᱛᱤᱧ ᱠᱤᱱ ᱪᱟᱞᱟᱣ ᱞᱮᱱᱟ᱾
ᱟᱪᱪᱷᱟ᱾ ᱚ ᱛᱟᱦᱞᱮ ᱢᱮᱨᱚᱢ ᱰᱟᱝᱨᱤ ᱫᱚᱢ ᱮᱸᱻ ᱤᱭᱟᱹ ᱠᱚᱜᱮᱭᱟ ᱵᱟᱝ?
ᱦᱮᱸ ᱰᱟᱹᱝᱨᱤ ᱦᱮᱸ ᱰᱟᱹᱝᱨᱤ ᱫᱚ ᱵᱟᱝᱟ ᱮᱠᱷᱮᱱ ᱢᱮᱨᱚᱢ ᱜᱮ ᱢᱮᱱᱟᱜ ᱠᱚᱛᱤᱧᱟ ᱾
ᱟᱪᱪᱷᱟ ᱟᱹᱵᱤᱱ ᱢᱮᱨᱚᱢ ᱞᱮᱠᱟ ᱠᱚ ᱟᱭᱢᱟ ᱫᱚᱠᱟᱱ ᱠᱚ ᱜᱩᱡᱩᱜ ᱠᱟᱱᱟ ᱥᱮ ᱪᱮᱫ ᱟᱭᱢᱟ ᱞᱮᱠᱟᱱ,
ᱟᱪᱪᱷᱟ ᱨᱳᱜᱽ ᱟᱡᱟᱨ ᱨᱮᱱᱟᱜ ᱠᱟᱛᱷᱟ ᱵᱤᱱ ᱢᱮᱱ ᱮᱫᱟ?
ᱦᱮᱸ ᱜᱚᱢᱠᱮ ᱨᱳᱜᱽ ᱟᱡᱟᱨ ᱾
ᱦᱮᱸ ᱟᱫᱚ ᱧᱮᱞ ᱵᱤᱱ ᱦᱮᱸ, ᱦᱮᱸ ᱥᱟᱱᱟᱢᱟᱜ ᱠᱚᱜᱮ ᱦᱮᱸ ᱨᱳᱜᱽ ᱟᱡᱟᱨ ᱫᱚ ᱛᱟᱦᱮᱸᱱᱟ ᱾ ᱢᱟᱹᱱᱢᱤᱭᱟᱜ ᱦᱚᱸ ᱡᱮᱞᱮᱠᱟ ᱢᱮᱱᱟᱜᱼᱟ, ᱚᱱᱠᱟᱜᱮ ᱢᱮᱨᱚᱢᱟᱜ ᱦᱚᱸ ᱢᱮᱱᱟᱜᱼᱟ, ᱟᱨ ᱴᱤᱴᱢᱮᱱ ᱠᱚ ᱦᱳᱭᱳᱜ ᱜᱮᱭᱟ ᱚᱱᱠᱟᱜᱮ ᱦᱮᱸ ᱾
ᱟᱪᱪᱷᱟ᱾ ᱦᱮᱸ ᱴᱤᱴᱢᱮᱱ ᱵᱟᱝᱠᱷᱟᱱ ᱫᱚ ᱟᱹᱰᱤ -ᱟᱹᱰᱤ ᱢᱩᱥᱠᱤᱞ ᱵᱟᱧᱪᱟᱣ ᱦᱚᱸ ᱵᱟᱝ ᱜᱟᱱᱚᱜᱼᱟ ᱾ ᱛᱟᱦᱚᱞᱮ ᱜᱚᱢᱠᱮ ᱤᱭᱟᱹ ᱞᱟᱹᱭ ᱫᱤᱧ ᱛᱚᱱᱟᱹᱜ ᱜᱟᱱ ᱢᱮᱨᱚᱢ ᱫᱚᱵᱤᱱ ᱟᱹᱥᱩᱞ ᱟᱠᱟᱜ ᱠᱚᱣᱟ?
ᱮᱻ ᱢᱮᱱᱟᱜ ᱠᱚᱣᱟ ᱢᱚᱴᱟ ᱢᱩᱴᱤ, ᱜᱮᱞᱵᱟᱨ ᱜᱚᱴᱟᱝ ᱫᱚ ᱢᱮᱱᱟᱜ ᱠᱚᱜᱮᱭᱟ ᱾ ᱵᱩᱥᱟᱹᱜ ᱠᱚ ᱥᱟᱶᱛᱮ ᱢᱮᱱᱟᱜ ᱠᱚᱣᱟ ᱢᱚᱬᱮ ᱜᱚᱴᱟᱝ ᱜᱟᱱ ᱾
ᱜᱮᱞᱵᱟᱨ ᱜᱚᱴᱟᱝ ᱫᱚ ᱜᱚᱢᱠᱮ ᱟᱹᱰᱤ ᱟᱢᱫᱟ ᱜᱮ ᱫᱚ ᱾
ᱦᱮᱸ
ᱛᱟᱦᱚᱞᱮ ᱱᱚᱣᱟ ᱢᱮᱨᱚᱢ ᱛᱚᱣᱟ ᱫᱚᱵᱤᱱ ᱧᱩ ᱠᱟᱫᱟ ᱥᱮ ᱵᱟᱝ ᱜᱮ?
ᱮᱸᱻ ᱢᱮᱨᱚᱢ ᱛᱚᱣᱟ ᱫᱚ ᱦᱟᱸᱜ ᱵᱟᱹᱞᱤᱧ ᱧᱩ ᱠᱟᱫᱟ ᱾ ᱚᱱᱟ ᱡᱟᱦᱟᱸ ᱮᱸᱻ ᱪᱮᱫ ᱠᱚ ᱢᱮᱱᱟ ᱚᱱᱟ ᱫᱚ ᱦᱟᱸᱜ, ᱦᱮᱰᱮᱡ ᱠᱟᱛᱮ ᱫᱚ ᱟᱹᱰᱤ ᱪᱮᱦᱨᱟ ᱠᱚ ᱵᱮᱱᱟᱣ ᱫᱚ ᱪᱮᱫ ᱠᱚ ᱨᱮᱭᱟᱜ ᱧᱩᱛᱩᱢ ᱫᱚ ᱟᱹᱞᱤᱧ ᱞᱤᱝᱠ ᱟᱜ ᱫᱟ
ᱦᱮᱸ ᱜᱚᱢᱠᱮ ᱤᱧᱦᱚᱸ ᱧᱩᱛᱩᱢ ᱫᱚᱧ ᱦᱤᱲᱤᱧ ᱟᱠᱟᱫᱟ ᱾
ᱚᱱᱟ ᱠᱚᱜᱮ ᱦᱟᱸᱜ ᱡᱚᱢ ᱵᱟᱲᱟ ᱠᱚᱫᱚ ᱦᱩᱭᱩᱜ ᱜᱮᱭᱟ, ᱧᱩ ᱫᱚ ᱵᱟᱝ ᱞᱤᱧ ᱧᱩ ᱫᱟᱲᱮᱭᱟᱜᱼᱟ᱾ ᱦᱮᱸ ᱥᱚ ᱞᱤᱧᱟ ᱠᱟᱴᱤᱡ ᱫᱚ,
ᱟᱪᱪᱷᱟ᱾ ᱦᱮᱸ ᱜᱚᱝᱠᱮ ᱤᱧᱦᱚᱸ ᱢᱤᱫ ᱡᱚᱠᱷᱚᱡ ᱤᱧ ᱧᱩ ᱞᱮᱫᱟ᱾ ᱚᱱᱟ ᱦᱚᱸ ᱚᱞᱯᱚ ᱜᱮ ᱟᱹᱵᱤᱱ ᱡᱟᱦᱟᱸ ᱞᱮᱠᱟ ᱵᱤᱱ ᱞᱟᱹᱭ ᱠᱮᱫᱟ᱾ ᱤᱧ ᱦᱚᱸ ᱠᱟᱹᱴᱤᱜ ᱚᱱᱟ ᱥᱮᱱᱴ ᱴᱟᱜ ᱤᱧ ᱧᱟᱢ ᱠᱷᱮᱛᱤᱨ ᱟᱫᱚ ᱵᱟᱝ ᱧᱩ ᱦᱩᱭ ᱠᱟᱱᱟ ᱡᱟᱦᱟᱸ ᱵᱤᱱ ᱞᱟᱹᱭ ᱠᱮᱫᱟ ᱢᱤᱫᱴᱟᱱ ᱡᱟᱦᱟᱸ ᱠᱚ ᱵᱮᱱᱟᱣ ᱜᱮᱫᱚ ᱚᱱᱟ ᱫᱚ ᱡᱚᱢ ᱫᱚ ᱦᱩᱭ ᱟᱠᱟᱱᱟ ᱾ ᱟᱹᱰᱤ ᱵᱷᱟᱹᱜᱤ ᱜᱮ ᱵᱩᱡᱷᱟᱹᱜ ᱜᱮᱭᱟ ᱾
ᱟᱪᱪᱷᱟ ᱚᱱᱟ ᱪᱮᱫᱠᱟ ᱠᱚ ᱵᱮᱱᱟᱣᱟ ᱢᱟᱥᱮ ᱠᱟᱹᱴᱤᱡ ᱵᱤᱱ ᱩᱭᱦᱟᱹᱨᱮᱜᱼᱟ ᱾
ᱜᱚᱢᱠᱮ ᱵᱮᱱᱟᱣ ᱫᱚ ᱦᱟᱸᱜ ᱠᱟᱱ ᱤᱧ ᱫᱚ ᱦᱟᱸᱜ ᱠᱷᱟᱱ ᱵᱟᱹᱧ ᱵᱮᱱᱟᱣ ᱞᱮᱫᱟ ᱟᱫᱚ ᱚᱠᱟ ᱠᱮᱠᱟ ᱠᱚ ᱵᱮᱱᱟᱣᱟ? ᱫᱤᱥᱟᱹ ᱫᱚ ᱵᱚᱱᱩᱜ ᱛᱤᱧᱟ ᱾ ᱟᱫᱚ ᱚᱲᱟᱜ ᱦᱚᱲ ᱠᱚᱜᱮ ᱠᱚ ᱵᱮᱱᱟᱣ ᱞᱮᱫᱟ, ᱟᱫᱚ ᱵᱟᱹᱧ ᱞᱟ‍ᱹᱭ ᱫᱟᱲᱮᱭᱟ ᱵᱮᱱ ᱠᱟᱱᱟ ᱜᱚᱝᱠᱮ ᱡᱩᱫᱤ ᱡᱟᱦᱟᱸ ᱛᱤᱥᱤᱧ ᱧᱮᱞ ᱥᱮᱨᱟᱭ ᱠᱷᱟᱱ ᱦᱟᱸᱜ ᱠᱷᱟᱱ ᱤᱧ ᱢᱮᱛᱟ ᱵᱤᱱᱟ᱾
ᱟᱪᱪᱷᱟ ᱟᱪᱪᱷᱟ ᱚᱵᱚᱥᱥᱳᱭ ᱢᱮᱛᱟ ᱞᱤᱧ ᱵᱤᱱ ᱦᱮᱸ᱾ ᱟᱪᱪᱷᱟ ᱟᱯᱮ ᱠᱚᱨᱮᱱ ᱫᱚ ᱱᱩᱠᱩ ᱢᱮᱨᱚᱢ ᱠᱚᱫᱚ ᱢᱮᱱᱟᱜ ᱠᱚᱣᱟ ᱥᱮ ᱵᱟᱝᱟ?
ᱜᱚᱝᱠᱮ ᱢᱮᱨᱚᱢ ᱠᱚᱫᱚ ᱢᱮᱱᱟᱜ ᱫᱚ ᱢᱮᱱᱟᱜ ᱠᱚᱣᱟ ᱟᱹᱰᱤ ᱠᱚᱢ ᱜᱮ ᱾ ᱟᱞᱮ ᱨᱮᱱ ᱦᱚᱸ ᱜᱚᱝᱠᱮ ᱟᱹᱰᱤ ᱟᱢᱫᱟ ᱜᱮᱠᱚ ᱛᱟᱦᱮᱸ ᱠᱟᱱᱟ ᱢᱤᱫ ᱡᱚᱠᱷᱚᱡ ᱫᱚ ᱟᱫᱚ
ᱟᱪᱪᱷᱟ ᱾
ᱚᱱᱠᱟ ᱡᱟᱦᱟᱸ ᱞᱮᱠᱟ ᱨᱩᱣᱟᱹ ᱟᱡᱟᱨ ᱫᱚ ᱞᱟᱹᱭ ᱠᱮᱫ ᱠᱷᱟᱱᱮᱢ ᱱᱚᱝᱠᱟᱱ ᱟᱡᱟᱨ ᱠᱷᱟᱹᱛᱤᱨ ᱠᱚ ᱟᱭᱢᱟᱜᱟᱱ ᱢᱮᱨᱚᱢ ᱜᱮᱠᱚ ᱜᱚᱡ ᱮᱱᱟ ᱾ ᱟᱫᱚ ᱚᱱᱟ ᱠᱷᱟᱹᱛᱤᱨ ᱟᱫᱚ ᱚᱱᱟ ᱛᱟᱭᱚᱢ ᱯᱚᱨ ᱫᱚ ᱟᱫᱚ ᱢᱮᱨᱚᱢ ᱫᱚ ᱵᱟᱞᱮ ᱵᱟᱹᱲᱛᱤ ᱵᱟᱞᱮ ᱫᱚᱦᱚᱠᱟᱫ ᱠᱚᱣᱟ ᱵᱟᱨᱭᱟ ᱜᱟᱱ ᱢᱮᱨᱚᱢ ᱢᱮᱱᱟᱜ ᱠᱚᱣᱟ ᱟᱫᱚ ᱾
ᱟᱪᱪᱷᱟ ᱟᱪᱷᱟ ᱾
ᱟᱫᱚ ᱚᱠᱛᱚ ᱦᱚᱸ ᱵᱟᱹᱱᱩᱜᱼᱟ, ᱜᱚᱝᱠᱮ ᱱᱚᱝᱠᱟ ᱛᱤᱥ ᱠᱚᱨᱮ ᱢᱮᱨᱚᱢ ᱠᱚᱦᱚᱢ ᱟᱹᱴᱤᱝᱮᱢ ᱤᱫᱤᱭᱟ ᱾ ᱟᱭᱢᱟ ᱜᱟᱱ ᱤᱧᱦᱚᱸ ᱱᱚᱜ-ᱚᱭ ᱵᱤᱫᱮᱥ ᱠᱟᱹᱢᱤ ᱜᱤᱧ ᱪᱟᱞᱟᱣ ᱞᱮᱱᱟ, ᱟᱫᱚ ᱵᱟᱨ ᱥᱤᱧ ᱞᱟᱦᱟ ᱜᱤᱧ ᱦᱮᱡ ᱟᱠᱟᱱᱟ ᱤᱧᱤᱧ ᱛᱟᱦᱮᱱ ᱠᱟᱱ ᱛᱮᱜ ᱡᱚᱠᱷᱚᱱ ᱤᱧ ᱜᱮ ᱦᱟᱸᱜ ᱠᱷᱟᱱ ᱢᱮᱨᱚᱢ ᱠᱚᱧ ᱟᱹᱛᱤᱧ ᱵᱟᱲᱟᱭᱮᱫ ᱠᱚ ᱛᱟᱦᱮᱸᱫ ᱚᱱᱟ ᱠᱷᱟᱹᱛᱤᱨ ᱟᱫᱚ ᱵᱟᱞᱮ ᱫᱚᱦᱚ ᱟᱠᱟᱫ ᱠᱚᱣᱟ ᱾
ᱟᱪᱪᱷᱟ ᱟᱪᱪᱷᱟ ᱟᱪᱪᱷᱟ ᱟᱪᱪᱷᱟ᱾
ᱵᱟᱦ ᱟᱹᱰᱤ ᱱᱟᱯᱟᱭ
ᱟᱪᱪᱷᱟ ᱱᱚᱛᱮ ᱢᱟ ᱠᱚᱸᱜ ᱠᱚ ᱩᱰᱟᱹᱜ ᱠᱟᱱᱟ ᱟᱹᱰᱤ ᱪᱮᱨᱦᱟ᱾ ᱦᱩᱸ ᱾
ᱠᱚᱸᱜ ᱫᱚ
ᱠᱚᱸᱜ ᱠᱚ ᱩᱰᱟᱹᱜ ᱠᱟᱱᱟ ᱟᱹᱰᱤ ᱱᱟᱯᱟᱭ᱾
ᱜᱚᱢᱠᱮ ᱟᱹᱵᱤᱱ ᱠᱚᱸᱜ ᱡᱤᱞ ᱵᱤᱱ ᱡᱚᱢ ᱟᱠᱟᱫᱟ?
ᱦᱮᱸ ᱦᱮᱸ ᱡᱚᱢ ᱫᱚ ᱦᱩᱭ ᱟᱠᱟᱱᱟ ᱾ ᱟᱹᱰᱤ ᱢᱚᱸᱡᱽ ᱥᱤᱵᱤᱞᱟ ᱟᱹᱵᱤᱱ ᱵᱤᱱ ᱡᱚᱢ ᱟᱹᱰᱤ ᱢᱚᱡᱽ, ᱟᱹᱰᱤ ᱢᱚᱡᱽ, ᱟᱹᱰᱤ ᱢᱚᱡᱽ, ᱥᱤᱵᱤᱞᱟ ᱚᱱᱟᱵᱤᱱ ᱞᱟᱜᱽ ᱫᱟᱲᱮᱭᱟᱜ ᱠᱷᱟᱱ ᱫᱚ ᱟᱨᱦᱚᱸ ᱱᱟᱯᱟᱭ ᱥᱤᱵᱤᱞᱟ ᱾
ᱡᱚᱢ ᱫᱚ ᱵᱟᱝ ᱦᱩᱭ ᱟᱠᱟᱱᱟ᱾ ᱢᱮᱱᱠᱷᱟᱱ ᱤᱪᱪᱷᱟᱹ ᱫᱚ ᱢᱮᱱᱟᱜ ᱜᱮᱭᱟ ᱡᱮ ᱠᱚᱸᱜ ᱡᱮᱞ ᱡᱚᱢ ᱨᱮᱱᱟᱜ ᱦᱚᱸ᱾
ᱟᱪᱪᱷᱟ ᱟᱪᱪᱷᱟ᱾
ᱟᱫᱚ ᱦᱚᱜᱼᱚᱭ ᱵᱟᱨᱦᱮ ᱠᱚᱨᱮ ᱛᱟᱦᱮᱱ ᱠᱷᱟᱛᱤᱨ ᱜᱮ ᱟᱫᱚ ᱡᱚᱢ ᱠᱚᱫᱚ ᱵᱟᱝ ᱦᱩᱭ ᱠᱟᱱᱟ᱾ ᱟᱫᱚ ᱦᱚᱸᱜ-ᱚᱭ ᱛᱚ ᱟᱛᱩ ᱴᱚᱞᱟ ᱦᱩᱧ ᱦᱮᱡ ᱟᱠᱟᱱᱟ᱾ ᱟᱫᱚᱧ ᱧᱮᱞ ᱮᱫᱟ ᱪᱟᱥ ᱠᱟᱹᱢᱤ ᱠᱚ ᱦᱩᱭᱩᱜ ᱠᱟᱱᱟ ᱚᱱᱟ ᱥᱟᱶᱛᱮ ᱠᱚᱸᱜ ᱠᱚᱦᱚᱧ ᱧᱮᱞᱮᱫ ᱠᱚᱣᱟ ᱫᱚᱢᱮ ᱜᱮᱠᱚ ᱠᱷᱮᱛ ᱠᱚᱨᱮ ᱠᱚ ᱟᱵᱽ ᱵᱟᱲᱟᱜ ᱠᱟᱱᱟ᱾ ᱟᱫᱚᱧ ᱤᱧ ᱦᱤᱧ ᱨᱤᱠᱟᱹᱣ ᱟᱠᱟᱫᱟ ᱢᱤᱫ ᱫᱤᱱ ᱫᱚᱧ ᱡᱚᱢ ᱠᱚᱣᱟ ᱦᱟᱜ᱾
ᱟᱪᱪᱷᱟ ᱟᱪᱪᱷᱟ ᱟᱪᱪᱷᱟ᱾ ᱦᱮᱸ ᱠᱚᱸᱜ ᱡᱤᱞ ᱫᱚ ᱥᱤᱵᱤᱞᱟ, ᱛᱚᱵᱮ ᱢᱤᱫ ᱫᱷᱟᱣ ᱫᱚ ᱦᱟᱸᱜ ᱡᱚᱢ ᱠᱚᱵᱤᱱ ᱦᱳᱭ᱾
ᱦᱩᱸ ᱚᱱᱮ ᱞᱟᱫ ᱠᱟᱛᱮᱜ ᱵᱤᱧ ᱞᱟᱹᱭ ᱠᱮᱫᱟ, ᱱᱚᱣᱟ ᱫᱚ ᱟᱨᱚ ᱚᱠᱟ ᱞᱮᱠᱟ ᱠᱚ ᱞᱟᱫ ᱠᱚᱣᱟ?
ᱞᱟᱫ ᱫᱚ ᱦᱮᱸ ᱧᱮᱞ ᱵᱤᱱ ᱮᱸ ᱡᱟᱦᱟᱸ ᱞᱮᱠᱟ ᱟᱵᱚ ᱡᱤᱞ ᱠᱚᱵᱚᱱ ᱠᱤᱨᱤᱧᱟ, ᱠᱤᱨᱤᱧ ᱡᱤᱞ ᱡᱮᱞᱮᱠᱟ ᱚᱱᱠᱟ ᱜᱮ᱾ ᱮ ᱱᱚᱣᱟ ᱠᱚᱸᱜ ᱡᱮᱞ ᱦᱚᱸ ᱜᱮᱫ ᱵᱟᱲᱟ ᱠᱟᱛᱮᱫ ᱢᱤᱫᱴᱟᱝ ᱮᱸ ᱛᱟᱞᱮ ᱥᱟᱠᱟᱢ ᱠᱤ ᱱᱚᱣᱟ ᱮ ᱥᱟᱥᱟᱝ ᱥᱟᱠᱟᱢ ᱦᱮᱸ ᱱᱚᱣᱟ ᱨᱮᱵᱤᱱ ᱟᱨ ᱠᱟᱹᱴᱤᱡ ᱵᱤᱱ ᱛᱚᱞ ᱢᱮᱥᱟ ᱠᱮᱫ ᱠᱚᱣᱟ᱾ ᱟᱫᱚ ᱥᱮᱸᱜᱮᱞ ᱨᱮᱵᱤᱱ ᱮᱸ ᱨᱟᱯᱟᱜ ᱠᱮᱫ ᱠᱚᱣᱟ᱾ ᱚᱱᱟ ᱡᱤᱞ ᱨᱮᱫᱚ ᱦᱟᱸᱜ ᱱᱚᱣᱟ ᱵᱩᱞᱩᱝ ᱢᱟᱹᱨᱤᱪ ᱱᱚᱣᱟ ᱠᱚᱦᱚᱸ ᱵᱤᱱ ᱮᱢᱟ ᱟᱡ ᱛᱮᱜᱮ ᱤᱥᱤᱱᱚᱜᱼᱟ᱾ ᱥᱮᱸᱜᱮᱞ ᱵᱤᱱ ᱡᱳᱞ ᱤᱫᱤᱭᱟᱜ ᱠᱷᱟᱱ ᱜᱮ᱾ ᱟᱹᱰᱤ ᱢᱚᱸᱡᱽ ᱥᱤᱵᱤᱞᱟ ᱧᱮᱞ ᱵᱤᱱ ᱦᱟᱸᱜ ᱞᱟᱫ ᱵᱟᱲᱟ ᱠᱚᱵᱤᱱ᱾
ᱜᱚᱢᱠᱮ ᱟᱸᱡᱚᱢ ᱛᱮᱜᱮ ᱦᱟᱸᱜ ᱠᱷᱟᱱ ᱩᱞᱤᱫᱟᱜ ᱠᱚ ᱫᱚ ᱡᱳᱨᱭᱮᱱ ᱛᱟᱹᱞᱤᱧᱟ᱾ ᱞᱟᱹᱭ ᱛᱮᱜᱮ ᱦᱟᱜ ᱠᱷᱟᱱ᱾ ᱦᱮᱸ ᱦᱟᱸᱜ ᱠᱷᱟᱱ ᱢᱤᱫ ᱡᱚᱦᱚᱜ ᱛᱷᱟᱞᱮ ᱧᱮᱞ ᱦᱳᱭᱳᱜ ᱜᱮᱭᱟ ᱚᱠᱟ ᱞᱮᱠᱟ ᱵᱩᱡᱩᱜᱼᱟ ᱦᱟᱸᱜ ᱠᱷᱟᱱ ᱞᱟᱜ ᱠᱟᱛᱮᱜ ᱦᱚᱸ᱾ ᱡᱚᱢ ᱠᱚᱫᱚ ᱵᱟᱝ ᱦᱩᱭ ᱟᱠᱟᱱᱟ ᱛᱚ᱾
ᱦᱮᱸ ᱦᱮᱸ ᱫᱚᱢᱮ ᱥᱤᱵᱤᱞᱟ ᱧᱮᱞ ᱵᱤᱱ᱾ ᱟᱵᱟᱨ ᱮ ᱠᱚᱸᱜ ᱵᱮᱜᱚᱨ ᱱᱩᱠᱩ ᱯᱟᱣᱨᱟ ᱡᱤᱞ ᱱᱚᱣᱟ ᱠᱚᱫᱚ ᱟᱨᱦᱚᱸ ᱢᱚᱡᱽ ᱥᱤᱵᱤᱞᱟ᱾
ᱯᱟᱸᱣᱨᱟ, ᱟᱪᱪᱷᱟ᱾
ᱯᱟᱸᱶᱨᱟ ᱜᱚᱝᱠᱮ ᱱᱩᱠᱩ ᱫᱚ ᱡᱟᱦᱟᱸᱭ ᱚᱱᱮ ᱚᱲᱟᱜ ᱠᱚᱨᱮᱜ ᱠᱚ ᱵᱟᱥᱟ ᱠᱟᱜ-ᱟ ᱠᱚ, ᱩᱱᱠᱩ ᱥᱮ ᱪᱮᱫ?
ᱦᱮᱸ ᱦᱮᱸ ᱩᱱᱠᱩ ᱜᱮ ᱩᱱᱠᱩ ᱜᱮ᱾
ᱚ᱾ ᱦᱮᱸ ᱱᱩᱠᱩ ᱫᱚ ᱧᱮᱞ ᱡᱚᱝ ᱛᱮᱦᱚᱸ ᱟᱹᱰᱤ ᱱᱟᱯᱟᱭ ᱦᱚᱸᱠᱚ ᱧᱮᱞᱚᱜ ᱜᱮᱭᱟ᱾ ᱱᱩᱱᱠᱩ ᱡᱟᱦᱟᱸᱭ ᱯᱟᱣᱨᱟ ᱠᱚᱫᱚ
ᱦᱮᱸ ᱡᱮᱢᱚᱱ ᱠᱚ ᱧᱮᱞᱚᱜ-ᱟ ᱚᱱᱠᱟ ᱜᱮᱠᱚ ᱥᱤᱵᱤᱞᱟ ᱦᱮᱸ᱾
ᱟᱪᱪᱷᱟ᱾ ᱜᱚᱢᱠᱮ ᱛᱟᱞᱦᱮ ᱟᱯᱮ ᱥᱮᱫ ᱫᱚᱭ ᱥᱤᱛᱩᱧ ᱫᱟᱭ ᱥᱮ ᱵᱟᱝᱟ? ᱟᱞᱮ ᱥᱮᱫ ᱢᱟ ᱫᱚᱢᱮ ᱜᱮᱭ ᱥᱤᱛᱩᱝ ᱟᱠᱟᱫᱟᱭ, ᱫᱟᱜ ᱦᱚᱭ ᱫᱟᱭ ᱮᱫᱟᱭ ᱟᱵᱟᱨ ᱱᱤᱛᱚᱜ ᱢᱟᱭ ᱥᱤᱛᱩᱢ ᱟᱠᱟᱫ ᱜᱮ᱾
ᱦᱮᱸ ᱥᱤᱛᱩᱝ ᱫᱚᱭ ᱥᱤᱛᱩᱝ ᱮᱫ ᱜᱮᱭᱟ᱾ ᱟᱫᱚ ᱦᱚᱜ-ᱚᱸᱭ ᱵᱟᱲᱮ ᱵᱩᱴᱟᱹ ᱨᱮᱜᱮᱞᱤᱧ ᱦᱮᱞᱟᱢ ᱧᱚᱜ ᱟᱠᱟᱱᱟ᱾ ᱟᱹᱰᱤ ᱱᱟᱯᱟᱭᱮ ᱦᱚᱭ ᱫᱟᱭ, ᱵᱮᱥ ᱧᱚᱜ ᱵᱩᱡᱷᱟᱹᱜ ᱠᱟᱱᱟ᱾ ᱟᱪᱪᱷᱟ ᱱᱩᱠᱩ ᱟᱯᱮ ᱥᱮᱫ ᱱᱩᱠᱩ ᱯᱤᱯᱤᱲᱡᱟᱝ ᱠᱚᱫᱚ ᱢᱮᱱᱟᱜ ᱠᱚᱣᱟ ᱥᱮ ᱵᱟᱝ?
ᱦᱮᱸ ᱜᱚᱝᱠᱮ ᱯᱤᱯᱤᱲᱡᱟᱝ ᱠᱚᱫᱚ ᱢᱮᱱᱟᱜ
ᱟᱪᱪᱷᱟ ᱟᱪᱪᱷᱟ ᱟᱹᱰᱤ ᱱᱟᱯᱟᱭ ᱱᱚᱛᱮ ᱠᱚ ᱩᱰᱟᱹᱜ ᱠᱟᱱᱟ ᱵᱩᱡᱷᱟᱹᱣ᱾
ᱚ᱾ ᱟᱞᱮ ᱢᱤᱫᱴᱟᱝ ᱱᱚᱣᱟ ᱵᱟᱜᱟᱱ ᱢᱮᱱᱟᱜ ᱛᱟᱞᱮᱭᱟ ᱦᱟᱸᱜ ᱠᱟᱱ᱾ ᱵᱟᱜᱟᱱ ᱫᱚ ᱵᱟᱝ ᱞᱟᱹᱭ ᱜᱟᱱᱚᱜ-ᱟ᱾ ᱢᱟᱱᱮ ᱢᱤᱫᱴᱟᱝ ᱵᱟᱨᱭᱟ ᱥᱩᱫᱷᱩ ᱵᱟᱦᱟ ᱫᱟᱨᱮ ᱞᱮ ᱠᱚᱨᱮᱞᱮ ᱨᱚᱦᱚᱭ ᱟᱠᱟᱫᱟ᱾ ᱞᱟᱹᱜᱤᱫ ᱛᱮ ᱟᱫᱚ ᱚᱸᱰᱮ ᱦᱟᱸᱜ ᱠᱷᱟᱱ ᱟᱹᱰᱤ ᱱᱟᱯᱟᱭ ᱱᱟᱯᱟᱭᱜ ᱜᱮ ᱩᱱᱠᱩ ᱯᱤᱯᱤᱲᱤ ᱡᱟᱝ ᱠᱚᱦᱚᱸ ᱠᱚ ᱦᱤᱡᱩᱜ ᱜᱮᱭᱟ᱾ ᱟᱹᱰᱤ ᱪᱮᱨᱦᱟ᱾ ᱩᱱᱠᱩ ᱫᱚ ᱧᱮᱞ ᱡᱚᱝ ᱦᱮᱡ ᱦᱟᱸᱠᱷᱟᱡ ᱮᱛᱚ ᱱᱟᱯᱟᱭ ᱱᱩᱭ ᱥᱤᱥᱤᱨᱡᱟᱹᱭᱤᱡ ᱦᱚᱸᱭ ᱵᱮᱱᱟᱣ ᱟᱠᱟᱫ ᱠᱚᱣᱟᱭ ᱥᱟᱹᱨᱤ ᱜᱮ, ᱟᱹᱰᱤ ᱦᱟᱦᱟᱲᱟ ᱱᱟᱜ ᱜᱮ᱾
ᱟᱪᱪᱷᱟ᱾
ᱜᱚᱢᱠᱮ ᱟᱸᱡᱚᱢᱚᱜ ᱠᱟᱱᱟ ᱛᱚ?
ᱦᱮᱸ ᱜᱚᱢᱠᱮ ᱟᱸᱡᱚᱢ ᱫᱚ ᱧᱟᱢᱚᱜ ᱠᱟᱫᱟ᱾
ᱟᱪᱪᱷᱟ ᱟᱪᱪᱷᱟ᱾
ᱜᱚᱢᱠᱮ ᱟᱹᱵᱤᱱ, ᱟᱪᱪᱷᱟ᱾ ᱢᱟᱱᱮ ᱵᱟᱦᱟ ᱫᱟᱨᱮ ᱠᱚ ᱢᱮᱱᱟᱜ-ᱟ ᱥᱮᱪᱮᱫ ᱚᱱᱟ ᱟᱥᱮ ᱯᱟᱥᱮ ᱠᱚᱨᱮᱜ?
ᱮ ᱵᱟᱝᱟ ᱵᱟᱝ ᱱᱚᱰᱮ ᱫᱚ ᱵᱟᱦᱟ ᱫᱟᱨᱮ ᱫᱚ ᱚᱱᱠᱟ ᱫᱚ ᱵᱟᱱᱩᱜ-ᱟ᱾
ᱦᱮᱸ ᱱᱩᱠᱩ ᱠᱚ ᱩᱰᱟᱹᱜ ᱠᱟᱱᱟ ᱢᱮᱱᱛᱮ ᱟᱫᱚ ᱠᱚ ᱢᱮᱱᱟ ᱡᱮ ᱡᱟᱹᱱᱤᱡ ᱠᱷᱟᱱ ᱟᱫᱚᱭ ᱮ ᱫᱟᱜ-ᱟ ᱵᱩᱡᱷᱟᱹᱣ ᱩᱱᱠᱩ ᱠᱚ ᱩᱰᱟᱹᱜ ᱠᱟᱱᱟ
ᱦᱮᱸ ᱚ ᱟᱵᱟᱨ ᱜᱚᱝᱠᱮ ᱱᱚᱣᱟ ᱦᱚᱸᱠᱚ ᱞᱟᱹᱭ ᱵᱟᱲᱟᱭᱟ ᱱᱩᱝᱠᱩ ᱯᱤᱯᱲᱡᱟᱝ ᱡᱩᱫᱤ ᱠᱚ ᱟᱯᱱᱟᱨᱟᱜ ᱦᱚᱨᱢᱚ ᱨᱮᱜᱮ ᱠᱚ ᱫᱩᱨᱩᱵ ᱢᱟ᱾ ᱟᱵᱚᱜ ᱢᱟᱠᱚ ᱟᱫᱚ ᱠᱚ ᱞᱟᱹᱭᱟ ᱵᱟᱝᱢᱟ ᱟᱸ ᱵᱟᱹᱦᱩ ᱦᱟᱸᱜ ᱠᱷᱟᱱ ᱞᱚᱜᱚᱱ ᱜᱮ ᱵᱟᱹᱦᱩ ᱯᱩᱨᱟᱜ ᱛᱮᱭ ᱵᱚᱞᱚᱱᱟᱭ ᱥᱮᱪᱮᱫ?
ᱟᱪᱪᱷᱟ ᱟᱪᱪᱷᱟ ᱦᱮᱸ ᱦᱮᱸ ᱴᱷᱤᱠ ᱴᱷᱤᱠ ᱦᱮᱸ ᱴᱷᱤᱠ ᱟᱵᱚᱨᱮᱱ ᱮᱸᱭ ᱱᱩᱠᱩ ᱫᱟᱫᱩ ᱛᱟᱠᱚ ᱚᱱᱠᱟ ᱠᱚ ᱞᱟᱹᱭᱟ ᱟᱨᱠᱤ᱾
ᱦᱮᱸ᱾
ᱦᱳᱭ ᱩᱭᱦᱟᱹᱨ ᱦᱚᱪᱚ ᱠᱤᱫᱤ ᱧᱟᱢ ᱴᱷᱤᱠ᱾
ᱠᱤᱱᱛᱩ ᱜᱚᱝᱠᱮ ᱞᱟᱦᱟ ᱛᱮ ᱫᱚ ᱟᱫᱚ ᱱᱚᱣᱟ ᱠᱚ ᱡᱚᱠᱷᱚᱱ ᱯᱤᱯᱤᱲᱤ ᱡᱟᱝ ᱠᱩᱧ ᱥᱟᱵ ᱵᱟᱲᱟ ᱠᱚᱣᱟ ᱥᱮ ᱤᱧ ᱴᱷᱮᱱ ᱠᱚ ᱫᱩᱲᱩᱵ-ᱟ, ᱟᱫᱚ ᱫᱚᱢᱮ ᱨᱟᱹᱥᱠᱟᱹᱧ ᱵᱩᱡᱷᱟᱹᱣ ᱛᱟᱦᱮᱸᱫ ᱟᱫᱩᱧ ᱢᱚᱱᱮ ᱛᱟᱦᱮᱸᱫ ᱡᱮ ᱦᱳ ᱟᱫᱚ ᱵᱟᱨ ᱥᱤᱧ ᱯᱚᱨᱮᱜᱮ ᱦᱟᱸᱜ ᱠᱷᱟᱱ ᱠᱚ ᱵᱟᱹᱦᱩᱣᱟᱹᱧᱟ ᱚᱱᱠᱟ ᱢᱮᱫᱴᱟᱝ ᱪᱤᱱᱛᱟᱹ ᱫᱷᱟᱨᱟ ᱠᱚᱦᱚᱸ ᱦᱤᱡᱩᱜ ᱠᱟᱱ ᱛᱟᱦᱮᱸᱫ᱾
ᱦᱩᱸ ᱚᱱᱠᱟᱜᱮ ᱠᱟᱹᱴᱤᱡ ᱚᱠᱛᱮ ᱛᱟᱹᱭᱛᱚ ᱚᱱᱟ ᱫᱚ?
ᱦᱮᱸ ᱜᱚᱝᱠᱮ ᱠᱟᱹᱴᱤᱡ ᱚᱠᱛᱮ᱾
ᱜᱚᱝᱠᱮ ᱟᱯᱮ ᱥᱮᱫ ᱱᱩᱠᱩ ᱵᱟᱜᱡᱩᱞᱩ ᱠᱚᱫᱚ ᱧᱮᱞ ᱠᱟᱜ ᱠᱚᱵᱤᱱ ᱚᱰᱳᱝᱚᱜ ᱜᱮᱭᱟ ᱠᱚ ᱥᱮ ᱵᱟᱝ?
ᱦᱮᱸ ᱵᱟᱠ ᱡᱩᱞᱩ ᱫᱚᱠᱚ ᱚᱰᱳᱝᱚᱜ
ᱩᱱᱠᱩ ᱠᱚ ᱱᱩᱠᱩ ᱥᱟᱵ ᱠᱟᱛᱮ ᱢᱮᱫᱴᱟᱝ ᱵᱳᱛᱳᱞ ᱨᱮᱠᱚ ᱡᱩᱫᱤ ᱠᱚ ᱥᱟᱸᱵᱟᱣ ᱞᱮᱠᱷᱟᱱ ᱟᱹᱰᱤ ᱪᱮᱨᱦᱟ ᱢᱮᱫᱴᱟᱝ ᱟᱨ ᱡᱟᱦᱟᱸ ᱞᱟᱭᱤᱴ ᱡᱩᱞᱩᱜ ᱛᱟᱠᱚ ᱜᱮᱭᱟ ᱟᱠᱚᱣᱟᱜ ᱛᱟᱭᱱᱚᱢ ᱨᱮ ᱟᱨ ᱧᱮᱞᱡᱚᱝ ᱛᱮᱦᱚᱸ ᱟᱹᱰᱤ ᱵᱷᱟᱜᱮ ᱜᱮ ᱵᱩᱡᱷᱟᱹᱜ ᱜᱮᱭᱟ ᱾
ᱴᱷᱤᱠ ᱴᱷᱤᱠ ᱟᱪᱪᱷᱟ ᱱᱩᱠᱩᱣᱟᱜ ᱡᱟᱦᱟᱸ ᱞᱟᱹᱭᱤᱴ ᱞᱮᱠᱟ ᱡᱩᱞᱩᱜᱼᱟ ᱦᱮᱸ ᱟᱹ-ᱟᱹᱰᱤ ᱪᱮᱦᱨᱟ ᱠᱚ ᱧᱮᱞᱚᱜᱼᱟ ᱦᱮᱸ ᱧᱤᱫᱟᱹ ᱾
ᱦᱮᱸ ᱜᱚᱢᱠᱮ ᱟᱹᱰᱤ ᱟᱹᱰᱤ ᱪᱤᱨᱦᱟ ᱜᱮ ᱾ ᱤᱧ ᱫᱩᱧ ᱢᱚᱱᱮ ᱠᱚᱜᱮᱭᱟ ᱥᱟᱵ ᱠᱟᱛᱮᱫ ᱱᱚᱝᱠᱟ ᱚᱨᱟᱜ ᱨᱤᱧ ᱫᱚᱦᱚ ᱠᱟᱠᱚᱣᱟ ᱾
ᱴᱷᱤᱠ ᱴᱷᱤᱠ, ᱦᱮᱸ ᱤᱧ ᱫᱚ ᱠᱟᱹᱴᱤᱡ ᱨᱮᱫᱚ ᱱᱚᱝᱠᱟᱧ ᱥᱟᱵ ᱠᱟᱛᱮᱜ ᱚᱲᱟᱜ ᱠᱚᱨᱮᱧ ᱵᱟᱭ ᱠᱟᱠᱚᱣᱟ ᱦᱮᱸ ᱾ ᱢᱚᱥᱟᱨᱤ ᱵᱷᱤᱛᱤᱨ ᱠᱷᱟᱱ ᱢᱚᱥᱟᱨᱤ ᱵᱷᱤᱛᱤᱨᱤᱧ ᱵᱟᱭ ᱠᱟᱠᱚᱣᱟ ᱟᱹᱰᱤ ᱪᱮᱦᱨᱟ ᱠᱚ ᱧᱮᱞᱚᱜᱼᱟ ᱾
ᱟᱪᱪᱷᱟ ᱾ ᱴᱷᱤᱠᱜᱮᱭᱟ ᱜᱚᱝᱠᱮ ᱚᱠᱛᱚ ᱠᱚᱦᱚᱸ ᱟᱭᱢᱟ ᱜᱟᱱ ᱜᱮ ᱯᱟᱨᱚᱢᱮᱱ ᱛᱟᱞᱟᱝᱟ ᱾ ᱟᱨ ᱦᱚᱞᱟᱝ ᱯᱚᱨᱮ ᱛᱮᱞᱟᱝ ᱨᱚᱯᱚᱲᱟ ᱾
ᱦᱮᱸ ᱦᱮᱸ ᱴᱷᱤᱠ ᱱᱚᱝᱠᱟ ᱜᱮ ᱦᱟᱸᱜ ᱞᱟᱝ ᱨᱚᱯᱚᱲᱟ ᱾